ᱦᱮᱞᱳ
ᱦᱮᱸ ᱦᱮᱞᱳ
ᱦᱮᱸ ᱜᱚᱝᱠᱮ ᱟᱸᱡᱚᱢᱚᱜ ᱠᱟᱱᱟ
ᱦᱮᱸ ᱜᱚᱝᱠᱮ ᱟᱸᱡᱚᱢᱚᱜ ᱠᱟᱱᱟ ᱤᱧᱟᱹᱜ ᱨᱚᱲ ᱠᱤ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱛᱟᱞᱦᱮ ᱱᱟᱯᱟᱭ ᱵᱟᱲᱟ ᱜᱮᱭᱟᱵᱤᱱ ᱛᱚ
ᱦᱳᱭ ᱜᱚᱝᱠᱮ ᱮᱠᱷᱚᱱ ᱫᱚ ᱦᱟᱸᱜ ᱱᱟᱯᱟᱭ ᱜᱮᱭᱟᱵᱤᱱ ᱜᱮ
ᱦᱮᱸ ᱟᱹᱞᱤᱧ ᱦᱚᱸ ᱵᱟᱠᱷᱟᱡ ᱱᱤᱛ ᱜᱷᱟᱹᱲᱤᱡ ᱫᱚ ᱱᱟᱯᱟᱭ ᱵᱟᱲᱟ ᱜᱮᱭᱟᱞᱤᱧ ᱵᱟᱠᱷᱟᱡ ᱜᱚᱲᱚᱢ ᱦᱟᱲᱟᱢ ᱠᱟᱹᱴᱤᱡ ᱨᱩᱭᱟ ᱵᱟᱱᱟ ᱠᱟᱱᱟ ᱵᱚᱭᱥ ᱦᱚᱲᱛᱚ
ᱚ ᱚ ᱦᱚᱸ ᱟᱪᱪᱷᱟ ᱨᱩᱣᱟᱹ ᱠᱚᱢᱟ ᱢᱮᱱᱟᱜ ᱟᱠᱟᱫᱟ ᱠᱫ ᱛᱟᱵᱚᱱ ᱜᱮ ᱚᱠᱟ ᱥᱚᱢᱚᱭ ᱡᱮ ᱪᱮᱫ ᱨᱩᱣᱟᱹ ᱦᱮᱡ ᱜᱚᱫᱚᱜ ᱠᱟᱱᱟ ᱛᱚ ᱨᱩᱣᱟᱹ ᱦᱟᱥᱩᱚᱭ ᱫᱚᱢᱮ ᱧᱮᱞᱚᱜ ᱠᱟᱱᱟ
ᱦᱮᱸ ᱪᱟᱸᱫᱳ ᱵᱚᱸᱜᱟ ᱜᱮ ᱞᱟᱹᱭ ᱠᱟᱜᱼ-ᱟᱭ ᱚᱞ ᱠᱟᱜ ᱟᱭ ᱛᱤᱨᱮ ᱤᱭᱟᱹ ᱪᱤᱠᱟᱹᱣ ᱢᱮᱭᱟ ᱦᱮᱸ ᱥᱮ
ᱦᱮᱸ ᱦᱮᱸ ᱞᱟᱹᱭ ᱫᱚ ᱵᱟᱭ ᱜᱟᱱᱚᱜ-ᱟ ᱛᱤᱥ ᱢᱤᱱᱮᱢ ᱨᱩᱣᱟᱹᱜ ᱜᱮᱭᱟ ᱵᱟᱢ ᱨᱩᱣᱟᱹᱜ ᱜᱮᱭᱟ
ᱦᱮᱸ ᱛᱟᱦᱞᱮ ᱟᱯᱮ ᱥᱮᱫ ᱫᱟᱜ ᱡᱟᱹᱲᱤ ᱚᱠᱟᱞᱮᱠᱟ ᱦᱩᱭᱱᱟ
ᱫᱟᱜ ᱡᱟᱲᱤ ᱫᱚ ᱦᱟᱸᱜ ᱜᱚᱝᱠᱮ ᱛᱮᱦᱤᱧ ᱫᱚ ᱥᱮᱛᱟᱜ ᱵᱮᱲᱟ ᱫᱟᱜ ᱫᱚ ᱫᱟᱡᱟᱲᱤ ᱠᱮᱫᱟᱭ ᱱᱤᱛᱚᱜ ᱫᱟ ᱥᱤᱛᱩᱝᱠᱟᱫᱟᱭ
ᱟᱪᱪᱷᱟ ᱛᱟᱦᱚᱞᱮ ᱟᱹᱰᱤ ᱱᱟᱯᱟᱭ ᱜᱮ ᱢᱟᱱᱮ ᱥᱮᱛᱟᱜ ᱮ ᱫᱟᱜ ᱠᱮᱫᱟᱜ ᱱᱤᱛᱳ ᱥᱮᱛᱟᱜ ᱜᱚᱡᱠᱮ ᱟᱫᱚ ᱠᱟᱹᱢᱤ ᱠᱚᱦᱚᱸ ᱡᱩᱛ ᱜᱮᱮ ᱵᱩᱡᱷᱟᱹᱜ-ᱟ ᱵᱟᱝᱠᱷᱟᱱ ᱡᱩᱫᱤ ᱥᱟᱨᱟᱫᱤᱱᱮ ᱫᱟᱠᱟ ᱡᱷᱮᱲᱮ ᱡᱷᱮᱲᱮ ᱩᱱ ᱫ ᱠᱷᱟᱡ ᱢᱚᱡ ᱜᱮ ᱵᱟᱝ ᱵᱩᱡᱷᱟᱹᱜ-ᱟ
ᱦᱮᱸ ᱦᱮᱸ ᱟᱯᱮ ᱥᱮᱫ ᱫᱚ ᱫᱟᱜ ᱠᱮᱭᱟ ᱛᱮᱦᱮᱤᱧ ᱥᱮ ᱵᱟᱝᱜᱮ
ᱦᱮᱸ ᱫᱟᱜ ᱫᱚᱭ ᱫᱟᱜ ᱵᱟᱲᱟ ᱠᱮᱫ ᱜᱮᱭᱟ ᱠᱟᱹᱴᱤᱡ ᱠᱟᱹᱴᱤᱡ ᱟᱫᱚ ᱱᱤᱛᱚᱜ ᱠᱷᱟᱱᱡ ᱯᱷᱟᱸᱠᱟ ᱠᱟᱜ ᱨᱮ ᱟᱫᱚ ᱠᱟᱹᱴᱤᱡ ᱢᱮᱨᱚᱢ ᱤᱫᱤ ᱵᱟᱲᱟ ᱠᱚ ᱦᱩᱭᱩᱜ ᱞᱟᱹᱜᱤ ᱮ ᱾ ᱵᱤᱨ ᱥᱮᱫ ᱟᱹᱛᱤᱧ ᱵᱟᱲᱼᱟ ᱟᱯᱮ ᱥᱮᱫ ᱠᱚᱫᱚᱯᱮ ᱟᱹᱥᱩᱞ ᱟᱠᱟᱫ ᱠᱚᱣᱟ ᱥᱮ ᱵᱟᱝ
ᱵᱟᱝ ᱜᱚᱝᱠᱮ ᱱᱩᱠᱩ ᱢᱮᱨᱚᱢ ᱫᱚ ᱦᱟᱸᱜ ᱵᱟᱹᱱᱩᱜ ᱠᱚᱛᱟᱞᱮᱭᱟ ᱟᱨᱠᱤ ᱵᱷᱤᱰᱤ ᱢᱮᱱᱟᱜ ᱠᱚᱣᱟ ᱟᱞᱮ ᱥᱮᱫ ᱫᱚ
ᱟᱪᱪᱷᱟ ᱛᱟᱦᱚᱞᱮ ᱟᱯᱮᱥᱮᱫ ᱯᱮ ᱵᱷᱤ ᱢᱟᱱᱮ ᱟᱯᱮ ᱨᱮᱱ ᱜᱮ ᱵᱟᱹᱱᱩᱜ ᱠᱚᱣᱟ ᱥᱮ ᱢᱮᱨᱚᱢ ᱥᱮ ᱡᱷᱚᱛᱚ ᱟᱛᱳ ᱨᱮᱜᱮ ᱵᱟᱹᱱᱩᱜ ᱠᱚᱣᱟ
ᱵᱟᱝ ᱛᱚ ᱢᱮᱨᱚᱢ ᱫᱚᱦᱟᱸᱟᱜ ᱢᱟᱱᱮ ᱠᱷᱩᱵ ᱠᱚᱢ ᱜᱮ ᱢᱮᱱᱟᱜ ᱠᱚᱣᱟ ᱟᱨᱠᱤ ᱟᱨ ᱵᱷᱤᱰᱤ ᱠᱚᱜᱮ ᱦ ᱵᱮᱥᱤ ᱢᱮᱱᱟᱜ ᱠᱚᱣᱟᱞ ᱥᱮᱫ ᱫᱚ
ᱟᱪᱪᱷᱟ ᱛᱟᱦᱚᱞᱮ ᱵᱷᱤᱰᱤ ᱠᱚᱜᱮ ᱯᱮ ᱤᱭᱟᱹ ᱠᱚᱜᱮᱭᱟ ᱟᱹᱥᱩᱞ ᱠᱚᱜᱮᱭᱟ ᱠᱚ ᱟᱨ ᱛᱟᱦᱚᱞᱮ ᱵᱷᱤᱰᱤ ᱚᱱᱠᱟᱱᱟᱜ ᱪᱮᱫ ᱜᱷᱟᱸᱥ ᱠᱚ ᱡᱟᱹᱥᱛᱤ ᱠᱚ ᱡᱚᱢ ᱜᱮᱭᱟ
ᱵᱷᱤᱰᱤ ᱫᱚ ᱱᱚᱣᱟ ᱢᱮᱨᱚᱢ ᱠᱚ ᱪᱮᱫ ᱜᱷᱟᱥ ᱠᱚ ᱡᱚᱢ ᱜᱮᱭᱟ ᱚᱱᱟ ᱜᱷᱟᱥ ᱜᱮᱯᱮ ᱡᱚᱢ ᱜᱮᱭᱟ ᱦᱟᱸᱜ ᱫᱷᱩᱵᱤ ᱜᱷᱟᱥ ᱠᱚ ᱢᱮ ᱡᱷᱚᱛᱚ ᱨᱚᱠᱚᱢ ᱜᱷᱟᱥ ᱜᱮᱯᱮ ᱡᱚᱢ ᱜᱮᱭᱟ
ᱦᱮᱸ ᱛᱟᱦᱚᱞᱮ ᱛᱤᱱᱟᱹᱜ ᱜᱟᱱ ᱢᱮᱱᱟᱜ ᱠᱚᱣᱟ ᱜᱚᱝᱠᱮ ᱵᱷᱤᱲᱤ ᱠᱚᱫᱚ
ᱵᱷᱤᱨᱤ ᱢᱮᱱᱟᱜ ᱠᱚᱣᱟ ᱢᱚᱴ ᱢᱩᱩᱴᱤ ᱰᱷᱮᱨ ᱜᱮ ᱳᱭ ᱫᱚᱥ ᱯᱚᱱᱨᱚᱴᱤ ᱢᱮᱱᱟᱜ ᱠᱚᱣᱟ
ᱟᱪᱪᱷᱟ ᱛᱟᱦᱞᱮ ᱩᱱᱠᱩ ᱛᱟᱭᱚᱢ ᱨᱮᱢᱟ ᱢᱤᱫ ᱦᱚᱲ ᱫᱚ ᱛᱟᱦᱮᱱ ᱜᱮ ᱦᱩᱭᱩᱜᱼᱟ ᱩᱱᱠᱩ ᱧᱮᱞ ᱞᱟᱹᱜᱤᱫ
ᱦᱮᱸ ᱛᱟᱦᱮᱱ ᱜᱮ ᱞᱟᱜᱟᱜᱼᱟ ᱵᱟᱠᱷᱟᱱ ᱫᱚ ᱩᱱᱠᱩ ᱵᱷᱤᱰᱤ ᱫᱚᱦᱟᱸᱜ ᱟᱫᱚ ᱱᱚᱣᱟ ᱠᱷᱟᱹᱛᱤᱨ ᱜᱮ ᱪᱟᱥ ᱦᱩᱭ ᱟᱠᱟᱱᱟ ᱟᱨᱠᱤ ᱫᱟᱜ ᱡᱟᱹᱯᱩᱫ ᱨᱮᱦᱚᱸ ᱠᱚ ᱟᱹᱛᱤᱧ ᱜᱮᱭᱟ ᱢᱮᱨᱚᱢ ᱫᱚ ᱟᱨᱠᱤ ᱫᱟᱹᱲ ᱦᱤᱡᱩᱜ ᱟᱠᱚ ᱚᱲᱟᱜ ᱚᱱᱮ ᱚᱱᱠᱟ
ᱦᱳᱭ ᱮᱠᱫᱚᱢ ᱢᱟᱱᱮ ᱵᱷᱤᱰᱤ ᱫᱚ ᱦᱟᱸᱠᱷᱟᱡ ᱫᱟᱜ ᱨᱮᱱᱟᱜ ᱢᱟᱱᱮ ᱚᱱᱮ ᱡᱮ ᱩᱱᱟᱹᱜ ᱩᱵ ᱢᱮᱱᱟᱜ ᱛᱟᱠᱚᱣᱟ ᱫᱮᱤᱭᱟᱨᱮ ᱚᱱᱮ ᱚᱱᱟᱛᱮ ᱵᱟᱝᱠᱚ ᱞᱚᱦ ᱞᱚᱦᱚᱫᱚᱜᱼᱟ ᱢᱮᱱᱠᱷᱟᱱ ᱢᱮᱨᱚᱢ ᱠᱚᱫᱚ ᱦᱟᱸᱜ ᱠᱷᱟᱱᱡ ᱠᱟᱹᱴᱤᱡ ᱪᱩᱞᱚᱱ ᱛᱮᱜᱮ ᱨᱩᱣᱟᱹ ᱮᱢᱟᱫᱟ ᱜᱠᱚ ᱛ ᱛᱟᱲᱟᱛᱟᱹᱲᱤ ᱠᱚ ᱜᱩᱡᱩᱜ ᱜᱮᱭᱟ
ᱩᱱᱠᱩ ᱢᱟᱱᱮ ᱢᱮᱨᱚᱢ ᱫᱚ ᱡᱚᱞᱫᱤ ᱜᱮᱠᱚ ᱨᱩᱣᱟᱹᱜ ᱜᱮᱭᱟ ᱫᱟᱜ ᱚᱱᱠᱟ ᱞᱮᱠᱟ ᱵᱟᱝᱠᱚ ᱥᱟᱦᱟᱣ ᱜᱮᱭᱟ ᱟᱨᱚ
ᱦᱮᱸ ᱛᱚ ᱟᱨ ᱪᱮᱫ ᱠᱚ ᱯᱞᱮ ᱜᱚᱢᱠᱮ ᱛᱟᱦᱚᱞᱮ ᱚᱠᱟ ᱠᱚᱨᱮ ᱯᱮ ᱟᱹᱛᱤᱝᱜᱮᱭᱟ ᱢᱟᱱᱮ ᱟᱯᱮ ᱥᱮᱫ ᱫᱚ ᱵᱤᱨ ᱢᱮᱱᱟᱜ ᱟᱥᱮ ᱢᱟᱱᱮ ᱵᱟᱹᱭᱦᱟᱹᱲ ᱠᱚᱨᱮ ᱜᱮᱦᱸᱜ ᱠᱷᱡ
ᱵᱤᱨ ᱫᱚ ᱦᱟᱸᱜ ᱢᱮᱱᱟᱜ ᱟᱠᱟᱫᱟ ᱜᱚᱝᱠᱮ ᱟᱨ ᱵᱤᱨ ᱠᱚᱨᱮ ᱫᱚ ᱦᱟᱸᱜ ᱚᱱᱠᱟ ᱞᱮᱠᱟ ᱟᱹᱛᱤᱧ ᱫᱚ ᱵᱟᱝ ᱦᱩᱭᱩᱜᱼᱟ ᱜᱷᱩᱴᱩ ᱠᱚᱨᱮ ᱜᱮᱞᱮ ᱟᱛᱤᱧ ᱠᱚᱣᱟ
ᱟᱪᱪᱷᱟ ᱦᱮᱸ ᱟᱞᱮ ᱫᱚ ᱵᱤᱨ ᱠᱚᱨᱮ ᱜᱮᱞᱮ ᱤᱫᱤ ᱠᱚᱣᱟ ᱠᱷᱟᱱᱡ ᱱᱤᱛ ᱚᱠᱛᱚ ᱫᱚ
ᱟᱪᱪᱷᱟ ᱟᱪᱪᱷᱟ ᱟᱪᱷᱟ
ᱟᱨ ᱛᱟᱦᱚᱞᱮ ᱚᱱᱠᱟ ᱨᱳᱜᱽ ᱟᱡᱟᱨ ᱠᱚ ᱦᱩᱭ ᱵᱟᱲᱟ ᱠᱟᱱᱟ ᱥᱮ ᱵᱟᱝ ᱡᱮ ᱜᱚᱪ ᱵᱟᱲᱟ ᱠᱟᱱᱟᱱ ᱛᱟᱢᱟ ᱠᱚ ᱵᱷᱤᱴᱤ ᱠᱚ
ᱵᱟᱝ ᱜᱚᱝᱠᱮ ᱵᱷᱤᱰᱤ ᱫᱚ ᱦᱟᱸᱜ ᱟᱨᱠᱤ ᱢᱟᱱᱮ ᱨᱳᱜᱽ ᱟᱡᱟᱨ ᱫᱚ ᱦᱩᱭ ᱫᱚ ᱦᱩᱭ ᱠᱟᱱ ᱜᱮᱭᱟ ᱢᱟᱱᱮ ᱠᱷᱩᱵ ᱠᱚᱢ ᱜᱮᱠᱚ ᱜᱚᱡ ᱟᱠᱟᱱᱟ ᱜᱚᱡ ᱫᱚ ᱮᱠᱟᱞ ᱫᱚᱢᱮ ᱠᱚ ᱜᱚᱡᱚᱜ ᱠᱟᱱᱟ ᱱᱚᱝᱠᱟ ᱞᱮᱠᱟ ᱫᱚ ᱵᱟᱝ
ᱚᱱᱟ ᱦᱟᱞᱠᱟ ᱜᱮ
ᱦᱮᱸ
ᱵᱮᱥᱤ
ᱛᱟᱯᱮ ᱥᱮᱫ ᱵᱟᱵᱟ ᱫᱚᱢᱮ ᱡᱟᱹᱥᱛᱤ ᱫᱚ ᱵᱟ ᱚᱠᱟ ᱥᱚᱢᱚᱭ ᱠᱚ ᱨᱳᱜ ᱦᱤᱡᱩᱜᱼᱟ ᱜᱚᱡᱚᱜ ᱟᱠᱚ ᱟᱨᱠᱤ ᱯᱩᱛᱷᱤ ᱥᱮᱨᱢᱟ ᱜᱮ ᱨᱳᱜ ᱦᱤᱡᱩᱜ ᱠᱟᱱᱟ ᱢᱮᱱᱛᱮ ᱛᱮ ᱱᱚᱝᱠᱟ ᱞᱮᱠᱟ ᱫᱚ ᱵᱟᱝ
ᱦᱮᱸ ᱟᱞᱮ ᱥᱮᱫ ᱦᱚᱸ ᱚᱱᱠᱟ ᱢᱟᱱᱮ ᱵᱟᱨ ᱥᱮᱨᱢᱟ ᱯᱮ ᱥᱮᱨᱢᱟ ᱯᱚᱨᱮ ᱯᱚᱨᱮᱠᱟᱱᱡ ᱨᱳᱜᱽ ᱠᱚᱫᱚ ᱦᱤᱡᱩᱜ ᱜᱮᱭᱟ ᱵᱮᱥᱤ ᱜᱚᱱ ᱜᱷᱚᱱ ᱜᱷᱚᱱ ᱫᱚ ᱵᱟᱝ ᱠᱷᱟᱱ
ᱟᱞᱮᱥᱮᱫ ᱫᱚ ᱱᱚᱣᱟ ᱧᱮᱞᱚᱜ ᱠᱟᱱᱟ ᱥᱩᱠᱨᱤ ᱥᱮ ᱥᱤᱢ ᱨᱳᱜᱽ ᱫᱚ ᱢᱟᱱᱮ ᱫᱚᱢᱮ ᱜᱮ ᱦᱤᱡᱩᱜ ᱜᱮᱭᱟ ᱱᱚᱝᱠᱟ ᱵᱷᱤᱰᱤ ᱨᱳᱜᱽ ᱠᱚᱫᱚ ᱚᱱᱠᱟ ᱞᱮᱠᱟ ᱫᱚ ᱵᱟᱝ ᱦᱤᱡᱩᱜ ᱜᱮᱭᱟ
ᱟᱪᱪᱷᱟ
ᱦᱳᱭ
ᱦᱮᱸ ᱛᱟᱯᱚᱨᱮ ᱧᱮᱞᱚᱜ ᱠᱟᱱᱟ ᱡᱮ ᱛᱟᱦᱚᱞᱮ ᱟᱛᱳ ᱫᱤᱥᱚᱢ ᱠᱚᱨᱮ ᱫᱚ ᱥᱤᱢ ᱠᱚᱯᱮ ᱪᱟᱥ ᱠᱚ ᱜᱮᱭᱟ ᱥᱮ ᱵᱟᱝ?
ᱦᱮᱸ ᱜᱚᱝᱠᱮ ᱥᱤᱢ ᱾
ᱦᱮᱸ
ᱥᱤᱢ ᱫᱚ ᱜᱚᱢᱠᱮ ᱪᱟᱥ ᱦᱳᱭᱳᱜ ᱜᱮᱭᱟ ᱢᱳᱴᱟᱢᱩᱴᱤ ᱵᱷᱟᱜᱮ ᱜᱮ ᱟᱨ ᱪᱟᱥ ᱠᱚᱣᱟᱞᱮ ᱟᱨ ᱫᱤᱭᱮ ᱯᱚᱨ ᱚᱠᱟ ᱥᱚᱢᱚᱭ ᱨᱳᱜᱽ ᱦᱤᱡᱩᱜ ᱠᱟᱱ ᱜᱷᱟᱹᱲᱤᱡ ᱫᱚᱢᱟ ᱡᱚᱛᱚ ᱠᱚ ᱟᱫ ᱪᱟᱵᱟᱜ ᱟᱨᱠᱤ ᱡᱚᱛᱚ ᱠᱚ ᱜᱚᱡ ᱪᱟᱵᱟᱜ ᱛᱟᱞᱮᱭᱟ ᱚᱱᱮ ᱚᱱᱠᱟ ᱚᱱᱟ ᱵᱩᱡᱷᱟᱹᱣ ᱜᱮ ᱵᱟᱞᱮ ᱧᱟᱢᱟ ᱛᱤᱱ ᱠᱚᱨᱮ ᱨᱳᱥ ᱦᱮᱡ ᱮᱱᱟ ᱟᱪᱠᱟ ᱠᱚ ᱜᱚᱡ ᱜᱚᱫᱚ ᱮᱱᱟ ᱾
ᱦᱮᱸ ᱱᱚᱣᱟ ᱠᱚ ᱪᱟᱥ ᱥᱤᱢ ᱪᱟᱥ ᱠᱚᱫᱚ ᱠᱷᱟᱡ ᱚᱱᱠᱟᱜᱮ ᱢᱟᱱᱮ ᱯᱚᱭᱥᱟ ᱢᱮᱱᱟᱜ ᱨᱮᱦᱚᱸ ᱢᱮᱱᱠᱷᱟᱱ ᱢᱟᱱᱮ ᱠᱟᱹᱴᱤᱡ ᱡᱚᱛᱱᱚ ᱟᱠᱚ ᱦᱳᱭᱳᱜᱼᱟ ᱨᱳᱜᱽ ᱴᱮᱠᱟᱣ ᱫᱟᱨᱟᱢ ᱞᱟᱹᱜᱤᱫ ᱛᱮ ᱡᱮᱢᱚᱱ ᱨᱟᱱ ᱠᱚ, ᱱᱮᱛᱟᱨ ᱫᱚ ᱧᱟᱢᱚᱜ ᱠᱟᱱᱟ ᱮᱵᱮᱞ ᱮᱵᱮᱞ ᱟᱠᱟᱱᱟ ᱢᱮᱱᱠᱷᱟᱱ ᱱᱚᱣᱟ ᱨᱟᱱ ᱠᱚᱦᱚᱸ ᱡᱚᱢ ᱦᱚᱪᱚ ᱫᱚᱨᱠᱟᱨ ᱠᱟᱱᱟ ᱾
ᱟᱫᱚ ᱚᱱᱠᱟ ᱞᱮᱠᱟ ᱡᱚᱛᱚᱱ ᱦᱚᱸ ᱵᱟᱝ ᱦᱩᱭᱩᱜᱼᱟ ᱛᱚ ᱪᱤᱱᱛᱟᱹ ᱫᱚ ᱥᱮᱛᱟᱜ ᱨᱮ ᱟᱲᱟᱜ ᱠᱟᱠᱚᱣᱟ ᱵᱟᱥ ᱚᱝᱠᱟ ᱜᱮ ᱡᱚᱛᱚᱱ ᱫᱚ ᱵᱟᱝ ᱦᱩᱭᱩᱜ ᱜᱮᱭᱟ ᱾
ᱦᱚᱸ ᱦᱚᱸ ᱦᱚᱸ ᱚᱱᱠᱟ ᱟᱨ ᱪᱮᱫ ᱠᱚ ᱦᱮᱸ ᱛᱟᱞᱮᱜ ᱢᱟᱱᱮ ᱡᱟᱹᱥᱛᱤ ᱧᱚᱜ ᱥᱤᱢ ᱢᱮᱱᱟᱜ ᱠᱚᱣᱟ ᱥᱮ ᱴᱩᱠ ᱴᱟᱠ ᱢᱮᱱᱟᱜ ᱠᱚᱣᱟ ᱠᱷᱟᱡ
ᱡᱟᱹᱥᱛᱤ ᱫᱚᱦᱟᱸᱜ ᱜᱚᱝᱠᱮ ᱵᱟᱹᱱᱩᱜ ᱠᱚᱣᱟ ᱚᱱᱠᱟ ᱴᱩᱠ ᱴᱟᱠ ᱢᱮᱱᱟᱜ ᱠᱚᱣᱟ ᱾ ᱯᱟᱸᱪ ᱪᱷᱚᱴᱤ ᱢᱤᱫ ᱵᱟᱨᱭᱟ ᱚᱱᱮ ᱚᱱᱠᱟ ᱢᱮᱱᱟᱜ ᱠᱚᱣᱟ ᱾
ᱦᱳᱭ ᱢᱟᱱᱮ ᱯᱮᱲᱟ ᱯᱟᱹᱲᱦᱟᱺ ᱠᱚᱠᱚ ᱦᱮᱡ ᱞᱮᱠᱷᱟᱱ ᱢᱟᱱᱮ ᱩᱱᱠᱩ ᱠᱚᱜᱮ ᱠᱷᱟᱡ ᱛᱚ ᱜᱚᱡ ᱵᱟᱲᱟ ᱠᱚᱛᱮ ᱚᱱᱟ ᱩᱛᱩ ᱫᱟᱠᱟ ᱤᱥᱤᱱ ᱠᱟᱛᱮ ᱠᱚ ᱡᱚᱢ ᱧᱩᱭᱟ ᱦᱮᱸᱥᱮ ᱾
ᱦᱮᱸ ᱡᱩᱫᱤ ᱚᱱᱠᱟ ᱵᱟᱡᱟᱨ ᱪᱟᱞᱟᱜ ᱥᱚᱢᱚᱭ ᱠᱚ ᱵᱟᱝ ᱧᱟᱢᱚᱜ ᱜᱮᱭᱟ ᱛᱟᱦᱚᱞᱮ ᱱᱩᱝᱠᱩ ᱜᱮᱞᱮ ᱜᱚᱡ ᱵᱟᱲᱟ ᱠᱚᱣᱟ ᱾ ᱟᱞᱮ ᱦᱚᱸ ᱡᱩᱤ ᱡᱚᱢ ᱠᱚ ᱵᱩᱡᱷᱟᱹᱣ ᱞᱮᱭᱟ ᱛᱟᱦᱚᱞᱮ ᱱᱩᱠᱩ ᱜᱮᱞᱮ ᱜᱚᱡ ᱠᱚ ᱜᱮᱭᱟ ᱟᱨᱠᱤ
ᱦᱮᱸ ᱟᱫᱚ ᱯᱮᱲᱟ ᱠᱚᱠᱚ ᱦᱮᱡ ᱞᱮᱱᱠᱷᱟᱱ ᱟᱫᱚ ᱢᱤᱫ ᱥᱟᱶ ᱛᱮᱯᱮ ᱡᱚᱢ ᱧᱩᱭᱟ ᱫᱤᱥᱤᱥ ᱫᱤᱥᱤ ᱥᱤᱢ ᱵᱚᱞᱮ ᱠᱟᱛᱷᱟ ᱦᱮᱸᱥᱮ ᱾
ᱦᱩᱸ ᱦᱩᱸ ᱦᱩᱸ ᱦᱩᱸ
ᱱᱚᱜᱼᱚ ᱱᱚᱝᱠᱟ
ᱫᱤᱥᱤ ᱥᱤᱢ ᱫᱚ ᱯᱩᱞᱴᱤ ᱠᱷᱚᱱᱟᱜ ᱟᱹᱰᱤ ᱜᱮᱠᱚ ᱥᱤᱵᱤᱞ ᱜᱮᱭᱟ ᱚᱱᱟ ᱠᱷᱟᱹᱛᱤᱨ ᱜᱮ ᱯᱮᱲᱟ ᱠᱚᱠᱚ ᱦᱤᱡᱩᱜ ᱠᱷᱟᱡ ᱠᱚ ᱫᱤᱥ ᱥᱤᱢ ᱜᱮ ᱵᱮᱥᱤ ᱞᱮ ᱜᱚᱡ ᱵᱟᱲᱟ ᱟᱠᱚ ᱜᱮᱭᱟ ᱛᱚ
ᱦᱮᱸ ᱦᱮᱸ ᱦᱮᱸ ᱮᱠᱫᱚᱢ ᱟᱨ ᱪᱮᱫ ᱠᱚ ᱞᱟᱹᱭᱟ ᱜᱚᱝᱠᱮ ᱛᱟᱦᱚᱞᱮ ᱤᱭᱟᱹ ᱥᱩᱠᱨᱤ ᱠᱚᱫᱚ ᱯᱮ ᱪᱟᱥ ᱵᱟᱲᱟ ᱠᱚ ᱜᱮᱭᱟ ᱥᱮ ᱵᱟᱝ?
ᱦᱳᱭ ᱜᱚᱝᱠᱮ ᱱᱩᱠᱩ ᱥᱩᱠᱨᱤ ᱦᱚᱞᱮ ᱪᱟᱥ ᱵᱟᱲᱟ ᱠᱚ ᱜᱮᱭᱟ ᱾ ᱢᱳᱴᱟᱢᱩᱴᱤ ᱥᱩᱠᱨᱤ ᱵᱷᱟᱜᱤ ᱜᱮᱞᱮ ᱪᱟᱥᱮᱜ ᱠᱚᱣᱟ ᱜᱚᱝᱠᱮ ᱾
ᱚ ᱛᱤᱱᱟᱹᱜ ᱜᱟᱱ ᱢᱮᱱᱟᱜ ᱠᱚᱣᱟ ᱦᱟᱸᱜ ᱠᱷᱟᱡ ᱥᱩᱠᱨᱤ?
ᱥᱩᱠᱨᱤ ᱠᱚ ᱛᱟᱦᱮᱸ ᱠᱟᱱᱟ ᱜᱚᱝᱠᱮ ᱟᱢᱫᱟ ᱜᱮ ᱚᱱᱠᱟ ᱫᱚᱥ ᱵᱟᱨᱳᱴᱤ ᱜᱟᱱ ᱛᱚ ᱮᱠᱷᱚᱱ ᱫᱚᱦᱟᱸᱜ ᱟᱹᱠᱷᱨᱤᱧ ᱪᱟᱵᱟ ᱦᱩᱭ ᱟᱠᱟᱱᱟ ᱢᱟᱛᱨᱚ ᱵᱟᱨᱭᱟ ᱜᱮ ᱛᱷᱚ ᱥᱟᱨᱮᱡ ᱦᱩᱭ ᱠᱟᱱᱟ ᱾
ᱦᱳᱭ ᱟᱫᱚ ᱦᱟᱸᱜ ᱠᱷᱟᱡ ᱱᱤᱛᱚᱜ ᱢᱟ ᱦᱟᱴ ᱠᱚᱨᱮᱜ ᱧᱮᱞᱚᱜ ᱠᱟᱱᱟ ᱡᱮ, ᱥᱩᱠᱨᱤ ᱡᱤᱞ ᱠᱚ ᱟᱹᱰᱤ ᱡᱟᱹᱥᱛᱤ ᱮᱱ ᱠᱷᱟᱡ ᱫᱟᱢ ᱛᱮᱠᱚ ᱟᱠᱷᱨᱤᱧᱮᱜᱼᱟ ᱢᱟᱱᱮ ᱯᱚᱯᱷᱮᱴ ᱢᱮᱱᱟᱜᱼᱟ ᱾ ᱟᱨ ᱚᱱᱠᱟ ᱜᱮ ᱦᱟᱸᱜ ᱠᱷᱟᱡ ᱡᱚᱛᱱᱚ ᱠᱚ ᱦᱩᱭᱩᱜᱼᱟ ᱵᱟᱢ ᱡᱚᱛᱱᱚ ᱞᱮᱠᱚ ᱠᱷᱟᱱ ᱠᱷᱟᱡ ᱪᱤᱠᱟᱹᱛᱮ ᱜᱟᱱᱚᱜᱼᱟ ᱾
ᱦᱩᱸ ᱦᱩᱸ ᱟᱞᱮᱥᱮᱫ ᱦᱟᱸᱜ ᱜᱚᱝᱠᱮ ᱱᱚᱣᱟ ᱦᱟᱴ ᱠᱚᱨᱮ ᱦᱟᱸᱜ ᱥᱩᱠᱨᱤ ᱡᱤᱞ ᱫᱚ ᱵᱟᱝᱠᱚ ᱟᱠᱷᱨᱤᱧ ᱜᱮᱭᱟ ᱟᱨᱠᱤ ᱡᱩᱫᱤᱣ ᱱᱚᱝᱠᱟ ᱯᱚᱨᱚᱵᱽ ᱠᱚᱨᱮ ᱠᱚ ᱜᱚᱡ ᱠᱚᱣᱟ ᱵᱟᱸᱠᱷᱟ ᱦᱟᱴ ᱦᱟᱴ ᱟᱠᱷᱨᱤᱧ ᱱᱚᱝᱠᱟ ᱫᱚ ᱦᱟᱸᱜ ᱵᱟᱹᱱᱩᱜ ᱠᱟᱫᱟ ᱟᱞᱮᱥᱮᱫ ᱫᱚ, ᱟᱯᱮ ᱥᱮᱫ ᱫᱚ ᱚᱱᱠᱟ ᱦᱟᱴ ᱠᱚᱨᱮ ᱠᱚ ᱟᱠᱷᱨᱤᱞ ᱜᱮᱭᱟ ᱥᱮ ᱪᱮᱫ?
ᱦᱮᱸ ᱦᱟᱴ ᱠᱚᱨᱮᱜ ᱠᱚ ᱟᱠᱷᱨᱤᱧ ᱜᱮᱭᱟ ᱪᱮᱫ ᱠᱚ ᱞᱟᱹᱭᱟ ᱾ ᱦᱟᱴ ᱟᱹᱰᱤ ᱟᱭᱢᱟ ᱦᱟᱴ ᱢᱮᱱᱟᱜᱼᱟ ᱥᱩᱠᱨᱤ ᱡᱤᱞ ᱵᱷᱟᱹᱡᱤ ᱠᱚ ᱟᱹᱠᱷᱨᱤᱧᱟ ᱛᱟᱯᱚᱨᱮ ᱚᱸᱰᱮ ᱜᱮᱠᱚ ᱜᱚᱡ ᱠᱚᱛᱮ ᱟᱫᱚ ᱢᱟᱱᱮ ᱩᱛᱩ ᱫᱟᱠᱟ ᱤᱥᱤᱱ ᱠᱟᱛᱮᱜ ᱦᱚᱢ ᱡᱚᱢ ᱫᱟᱲᱮᱜᱼᱟ ᱾ ᱚᱝᱠᱟ ᱥᱤᱥᱴᱮᱢ ᱢᱮᱱᱟᱜᱼᱟ ᱠᱷᱟᱡ,
ᱟᱞᱮᱥᱮᱫ ᱫᱷᱚ ᱟᱸᱜ ᱜᱚᱝᱠᱮ ᱱᱚᱝᱠᱟ ᱞᱮᱠᱟ ᱫᱚ ᱵᱟᱹᱱᱩᱜ ᱟᱠᱟᱫᱟ ᱚᱱᱠᱟ ᱵᱚᱲᱰᱚ ᱚᱱᱮ ᱚᱝᱠᱟ ᱦᱟᱴ ᱠᱚ ᱵᱟᱝ ᱦᱩᱭᱩᱜ ᱜᱮᱭᱟ ᱥᱮ ᱠᱩᱲᱤ ᱦᱟᱴ ᱵᱚᱞᱛᱮ ᱜᱮ ᱵᱟᱝ ᱦᱩᱭᱼᱟ ᱜᱚᱝᱠᱮ
ᱦᱳᱭ
ᱦᱮᱸ ᱛᱟᱦᱮ ᱟᱯᱮ ᱫᱚ ᱡᱚᱫᱤ ᱥᱩᱠᱨᱤ ᱠᱚ ᱠᱤᱨᱤᱧ ᱵᱩᱡᱷᱟᱹᱣ ᱯᱮ ᱛᱟᱦᱞᱮ ᱱᱚᱣᱟ ᱦᱟᱴ ᱠᱚᱨᱮ ᱜᱮᱯᱮ ᱠᱤᱨᱤᱧ ᱠᱚᱣᱟ ᱥᱮ ᱪᱮᱫ? ᱚ ᱟᱪᱷᱟ ᱟᱞᱮ ᱫᱚ ᱦᱟᱸᱜ ᱚᱱᱠᱟ ᱞᱮᱠᱟ ᱪᱮᱠᱟ ᱫᱚ ᱵᱟᱝᱜᱮ ᱱᱚᱣᱟ ᱟ ᱟᱛᱩ ᱫᱤᱥᱚᱢ ᱨᱮ ᱪᱟᱞᱟᱣ ᱠᱟᱛᱫ ᱜᱮᱞᱮ ᱠᱤᱨᱤᱧ ᱠᱚᱣᱟ᱾
ᱦᱮᱸ ᱛᱟᱦᱚᱞᱮ ᱵᱩᱥᱟᱹᱜ ᱠᱚᱫᱚ ᱛᱟᱦᱚᱞᱮ ᱟᱯᱮ ᱫᱚ ᱚᱠᱟ ᱨᱮᱯᱮ ᱧᱟᱢ ᱠᱚᱜᱮᱭᱟ ᱱᱩᱠᱩ ᱥᱩᱠᱨᱤ ᱵᱩᱥᱟᱹᱜ ᱠᱚᱫᱚ᱾
ᱥᱩᱠᱨᱤ ᱵᱩᱥᱟᱹᱫ ᱱᱚᱝᱠᱟ ᱠᱷᱩᱚᱵᱩᱞ ᱠᱚᱞᱮ ᱦᱟᱛᱟᱣ ᱜᱮᱭᱟ ᱚᱠᱚᱭ ᱠᱚᱨᱮ ᱢᱮᱱᱟᱜ ᱠᱚᱣᱟ ᱵᱟᱹᱱᱩᱜ ᱠᱚᱣᱟ ᱱᱚᱝᱠᱟ ᱟᱹᱛᱩ ᱫᱤᱥᱚᱢ ᱮᱴᱟᱜ ᱟᱹᱛᱩ ᱠᱚᱨᱮ ᱪᱟᱞᱟᱣ ᱠᱟᱛᱮ ᱜᱮᱞᱮ
ᱦᱳᱭ ᱚᱱᱠᱟᱜᱮ ᱟᱞᱮ ᱦᱚᱸ ᱦᱟᱸᱰᱮ ᱱᱟᱰᱮ ᱠᱷᱚᱱᱟᱜ ᱛᱩᱢᱟᱹᱞ ᱠᱟᱛᱮᱜ ᱞᱮ ᱟᱹᱜᱩ ᱠᱚᱣᱟ ᱢᱟᱱᱮ ᱪᱮᱫ ᱠᱚ ᱞᱟᱹᱭᱟ ᱢᱟᱱᱮ ᱵᱷᱟᱜᱮ ᱧᱚᱜ ᱧᱮᱞ ᱠᱟᱛᱮ ᱱᱟᱯᱟᱭ ᱧᱚᱜ ᱧᱮᱞ ᱠᱟᱛᱮ ᱦᱟᱸ ᱠᱷᱟᱡ
ᱦᱩᱸ ᱦᱩᱸ ᱟᱫᱚᱢ ᱠᱚᱫᱚ ᱫᱚᱢᱮ ᱨᱚᱜᱟ ᱜᱮᱠᱚ ᱛᱟᱦᱮᱱᱟ ᱫᱚᱢᱮ ᱠᱚ ᱫᱟᱹᱲ ᱵᱟᱲᱟᱭᱟ ᱟᱠᱚ ᱦᱮᱣᱟ ᱢᱟ ᱥᱮ ᱵᱷᱟᱜᱤ ᱴᱷᱤᱠ ᱠᱚ ᱡᱚᱢ ᱢᱟ ᱚᱱᱠᱟ ᱜᱮ ᱧᱮᱞ ᱵᱟᱲᱟ ᱠᱟᱛᱮᱜ ᱞᱮ ᱟᱹᱜᱩ ᱠᱚᱜᱮᱭᱟ
ᱦᱮᱸ ᱵᱟᱝᱠᱷᱟᱱ ᱫᱚᱦᱤ ᱠᱷᱟᱡ ᱵᱟᱨᱯᱮ ᱫᱤᱱ ᱟᱹᱜᱩ ᱠᱟᱛᱮᱜ ᱡᱚᱫᱤ ᱩᱱᱤ ᱨᱳᱜᱽ ᱟᱡᱟᱨ ᱛᱮ ᱤᱭᱟᱹᱜ ᱛᱟᱢᱟ ᱠᱟᱹ ᱦᱤᱞᱳᱜ ᱟᱭ ᱛᱟᱦᱚᱞᱮ ᱢᱟ ᱚᱱᱟ ᱫᱚ ᱟᱢᱟᱜ ᱜᱮᱛᱚ ᱴᱷᱚᱠᱟᱜ ᱟᱢᱟ ᱠᱷᱟᱱᱡ
ᱦᱮᱸ ᱦᱮᱸ ᱦᱮᱸ ᱚᱱᱟ ᱠᱷᱟᱹᱛᱤᱨ ᱜᱮ ᱟᱞᱮ ᱦᱚᱸ ᱧᱮᱞ ᱵᱟᱲᱟ ᱠᱟᱛᱮ ᱜᱮ ᱞᱟ ᱟᱜᱩ ᱠᱚᱣᱟ ᱚᱱᱮ ᱚᱱᱠᱟ ᱜᱮ
ᱦᱮᱸ ᱜᱚᱝᱠᱮ ᱛᱟᱦᱚᱞᱮ ᱱᱚᱜᱚᱭ ᱰᱟᱝᱨᱤ ᱠᱚᱫᱚ ᱯᱮ ᱟᱹᱥᱩᱞ ᱵᱟᱲᱟ ᱠᱚᱜᱮᱭᱟ ᱥᱮ ᱵᱟᱝ?
ᱦᱮᱸ ᱜᱚᱝᱠᱮ ᱱᱩᱠᱩ ᱰᱟᱝᱨᱤ ᱦᱚᱸ ᱟᱹᱥᱩᱞ ᱦᱩᱭ ᱟᱠᱟᱱ ᱜᱮᱭᱟᱮ ᱟᱨ ᱢᱮᱱᱟᱜ ᱠᱚᱜᱮᱭᱟ᱾
ᱟᱪᱷᱟ ᱦᱮᱸ ᱰᱟᱝᱨᱤ ᱠᱚᱫᱚᱩᱞ ᱟᱹᱥᱩᱞ ᱫᱚᱨᱠᱟᱨ ᱜᱮ ᱠᱟᱱᱟᱠᱷᱟᱡᱽ᱾ ᱵᱟᱝ ᱟᱹᱥᱩᱞ ᱞᱮᱠᱷᱟᱱ ᱦᱚᱸ ᱵᱟᱝ ᱜᱟᱱᱚᱜᱼᱟ ᱱᱚᱣᱟ ᱟᱥᱟᱲ ᱵᱚᱸᱜᱟ ᱫᱤᱱ ᱦᱤᱡᱩᱜ ᱠᱟᱱᱟ ᱱᱚᱣᱟ ᱨᱮ ᱪᱟᱥᱵᱟᱥ ᱦᱚᱸ ᱨᱟᱠᱟᱵ ᱜᱟᱱᱚᱜ ᱟᱠᱚ ᱛᱚ ᱢᱟᱱᱮ᱾ ᱰᱟᱝᱨᱤ ᱫᱚ ᱟᱹᱰᱤ ᱢᱟᱱᱮ ᱡᱚᱛᱷᱟᱛ ᱠᱟᱹᱢᱤ ᱨᱮᱠᱚ ᱞᱟᱜᱟᱜᱼᱟ
ᱦᱮᱸ ᱜᱚᱝᱠᱮ ᱰᱟᱝᱨᱤ ᱛᱮᱦᱚᱸ ᱢᱟᱱᱮ ᱪᱟᱥ ᱮ ᱮᱦᱚᱵ ᱠᱷᱚᱱᱟᱜ ᱢᱩᱪᱟᱹᱫ ᱫᱟᱲᱤᱡᱼᱟ ᱟᱨᱠᱤ ᱰᱟᱝᱨᱤ ᱛᱮᱜᱮ ᱟᱨᱠᱤ ᱪᱟᱥ ᱠᱚ ᱪᱟᱥ ᱜᱮᱭᱟ ᱰᱟᱝᱨᱤ ᱛᱮᱜᱮ ᱢᱟᱱᱮ ᱥᱤ ᱠᱷᱚᱭ ᱟᱯᱷᱮᱨ ᱠᱷᱚᱭ ᱦᱩᱲᱩ ᱨᱟᱠᱟᱵ ᱠᱟᱱᱟᱚᱭ
ᱦᱮᱸ ᱚᱱᱠᱟᱟᱜ ᱜᱮ ᱧᱮᱞᱚᱜ ᱠᱟᱱᱟ ᱟᱫᱚ ᱱᱤᱛᱚᱜ ᱫᱚ ᱰᱟᱝᱨᱤ ᱠᱚᱦᱚᱸ ᱵᱟᱝᱠᱚ ᱟᱹᱥᱩᱞ ᱵᱟᱲᱟᱭᱮᱫ ᱠᱚᱣᱟ ᱛᱟᱯᱚᱨᱮ ᱦᱟᱱᱮ ᱰᱟᱠᱛᱟᱨ ᱠᱚᱛᱮ ᱜᱮᱠᱚ ᱥᱤ ᱵᱟᱲᱟᱭᱮᱫᱼᱟ ᱱᱚᱝᱠᱟ ᱫᱚ ᱦᱟᱸᱠᱷᱟᱡ ᱪᱤᱠᱟᱹ ᱛᱮᱫᱚ ᱪᱟᱞᱟᱜᱼᱟ ᱢᱟᱱᱮ ᱰᱟᱝᱨᱤ ᱫᱚ ᱫᱩᱠ ᱥᱩᱠ ᱨᱮ ᱢᱟᱱᱮ ᱩᱱᱤ ᱛᱮᱦᱚᱸ ᱟᱠᱷᱨᱤᱧ ᱠᱟᱛᱮᱜ ᱯᱚᱭᱥᱟᱢ ᱨᱚᱡᱽᱜᱟᱨ ᱫᱟᱲᱮᱭᱟᱜᱼᱟ
ᱦᱮᱸ ᱦᱮᱸ ᱟᱞᱮᱥᱮᱫ ᱜᱚᱝᱠᱮ ᱢᱚᱴᱟ ᱢᱩᱩᱴᱤ ᱡᱚᱛᱚ ᱦᱚᱲ ᱨᱮᱱ ᱞᱮᱠᱟᱜ ᱜᱮ ᱢᱮᱱᱟᱜ ᱠᱚᱣᱟ ᱰᱟᱝᱨᱤ ᱱᱚᱝᱠᱟ ᱪᱟᱯᱚ ᱞᱮ ᱠᱟ ᱛᱷ ᱵᱟᱝ ᱜᱮ᱾ ᱜᱤᱫᱽᱤᱭᱮ ᱠᱚ ᱥᱤᱭᱮᱫ ᱠᱟᱱᱟ ᱴᱨᱟᱠᱴᱟᱨ ᱛᱮ ᱛᱟᱦᱚᱞᱮ ᱢᱮᱱᱟᱜ ᱫᱚ ᱢᱮᱱᱟᱜ ᱠᱚᱛᱟ ᱠᱚᱮ ᱰᱟᱝᱨᱤ ᱫᱚ
ᱦᱮᱸ
ᱦᱩᱸ ᱟᱯᱮ ᱥᱮᱫ ᱛᱚ ᱟᱹᱫ ᱪᱟᱵᱟ ᱞᱮᱠᱟ ᱜᱮᱥᱮ ᱪᱮᱫᱽ ᱜᱚᱝᱠᱮ?
ᱟᱯᱮ ᱥᱮᱫ ᱚᱠᱟ ᱞᱮᱠᱟ ᱴᱮᱠᱴᱟᱨ ᱠᱚᱛᱮ ᱠᱚ ᱥᱤ ᱵᱟᱲᱟᱭᱟ?
ᱴᱨᱟᱠᱴᱟᱨ ᱛᱮ ᱜᱚᱝᱠᱮ ᱥᱤ ᱫᱚᱚ ᱮᱠᱷᱚᱱ ᱫᱚ ᱧᱮᱞᱚᱜ ᱠᱟᱱᱟ ᱰᱟᱝᱨᱤ ᱠᱚᱛᱮ ᱫᱚ ᱠᱷᱩᱵ ᱠᱚᱢ ᱜᱮᱠᱚ ᱥᱤ ᱥᱮᱫᱟᱜ ᱰᱟᱝᱨᱤ ᱛᱟᱦᱮᱱ ᱛᱩᱞᱩᱡ ᱦᱚᱸ ᱡᱩᱫᱤ ᱚᱱᱟ ᱦᱩᱰᱤᱧ ᱦᱩᱰᱤᱧ ᱠᱷᱮᱛ ᱤᱥᱠᱩ ᱡᱚᱫᱤ ᱰᱟᱠᱛᱟᱨ ᱠᱚ ᱟᱹᱪᱩᱨ ᱵᱟᱝ ᱠᱟᱱᱟ ᱚᱸᱰᱮ ᱫᱚ ᱰᱟᱝᱨᱤ ᱠᱟᱛᱮ ᱠᱚ ᱥᱤᱭ ᱠᱟᱱᱟ
ᱟᱪᱷᱟ ᱟᱫᱚ ᱟᱞᱮᱥᱮᱫ ᱫᱚ ᱠᱷᱟᱡ ᱰᱟᱝᱨᱤ ᱠᱚᱛᱮᱫ ᱜᱮᱠᱚ ᱥᱤ ᱵᱟᱲᱟᱭ ᱜᱮᱭᱟ ᱱᱟᱯᱟᱭ ᱧᱚᱜ ᱜᱮᱠᱚ ᱥᱤᱭᱳᱜᱼᱟ ᱥᱟᱱᱟᱢ ᱦᱚᱲᱜᱮ ᱨᱟᱹᱥᱠᱟᱹ ᱨᱟᱹᱥᱠᱟᱹ ᱠᱚ ᱥᱤᱭᱟ ᱢᱮᱱᱠᱷᱟᱱ ᱴᱨᱟᱠᱴᱟᱨ ᱫᱚ ᱩᱱᱟᱹᱜ ᱴᱟᱜ ᱫᱚ ᱟᱞᱮ ᱥᱮᱫ ᱫᱚ ᱪᱚᱞ ᱵᱟᱹᱱᱩᱜᱼᱟ ᱢᱟᱱᱮ ᱠᱟᱹᱴᱤᱡ ᱠᱟᱹᱴᱤᱡ ᱠᱷᱮᱛ ᱠᱟᱱᱟ ᱛᱚ
ᱚ ᱟᱪᱷᱟ ᱟᱪᱷᱟ ᱟᱪᱷᱟ
ᱴᱨᱟᱠᱴᱟᱨ ᱦᱚᱸ ᱚᱱᱟ ᱵᱚᱞᱚ ᱞᱮᱱᱠᱷᱟᱱ ᱵᱟᱭ ᱟᱹᱪᱩᱨ ᱫᱟᱲᱮᱭᱟᱜᱼᱟ ᱱᱚᱜᱼᱚ ᱱᱚᱝᱠᱟᱱᱟᱜ ᱠᱷᱮᱛ ᱠᱚ ᱠᱟᱱᱟ
ᱱᱟᱦᱮᱞ ᱠᱚᱛᱮ ᱜᱮ ᱚᱱᱮ ᱢᱤᱫ ᱥᱮᱭ ᱛᱮ ᱠᱚ ᱥᱤᱜᱮᱭᱟᱹ ᱨᱥᱠᱟᱹᱷᱟ ᱵᱷᱟᱵ
ᱦᱮᱸ
ᱟᱪᱪᱷᱟ ᱟᱪᱪᱷᱟ ᱦᱮᱸ ᱢᱤᱫ ᱥᱟᱶᱛᱮ ᱟᱢᱫᱟ ᱦᱚᱲᱮᱢ ᱛᱟᱦᱮᱱᱟ ᱵᱟᱨ ᱯᱮ ᱦᱚᱲ ᱛᱚ ᱠᱟᱹᱴᱤᱡ ᱨᱟᱥᱠᱟ ᱜᱮ ᱵᱩᱡᱷᱟᱹᱜ ᱜᱮᱭᱟ
ᱦᱮᱸ ᱜᱚᱢᱠᱮ
ᱦᱩᱸ ᱦᱩᱸ ᱳᱭ ᱥᱟ. ᱛ ᱦᱚᱸ ᱟᱨ ᱠᱤ ᱱᱚᱶᱟ ᱴᱟᱠ ᱜᱚᱴᱟ ᱠᱟᱛᱮ ᱠᱚ ᱥᱤ ᱵᱟᱲᱟᱭᱮᱫᱟ ᱠᱚᱢ ᱧᱚᱜ ᱠᱟᱱᱟ ᱰᱟᱝᱨᱟ ᱜᱟᱹᱰᱤ
ᱛᱟᱦᱚᱞᱮ ᱜᱚᱢᱠᱮ ᱟᱯᱮᱮᱥᱮᱫ ᱫᱚ ᱢᱟᱱᱮ ᱨᱚᱦᱚᱭ ᱠᱚᱫᱚ ᱮᱛᱚᱦᱚᱵ ᱟᱠᱟᱱᱟ ᱥᱮ ᱟᱭᱨᱤ
ᱨᱚᱦᱚᱭ ᱦᱮᱸ ᱜᱚᱢᱠᱮ ᱨᱚᱦᱚᱭ ᱱᱮᱜᱼᱮ ᱜᱮ ᱥᱟᱹᱨᱫᱤ ᱦᱩᱭ ᱠᱟᱱᱟ
ᱟᱪᱪᱷᱟ ᱱᱤᱛᱚᱜ ᱯᱮ ᱥᱟᱨᱫᱤ ᱠᱟᱜᱼᱟ ᱨᱚᱦᱚᱭ ᱠᱚ ᱟᱨ ᱠᱟᱹᱢᱤᱱ ᱠᱚ ᱚᱠᱟ ᱞᱮᱠᱟ ᱦᱮᱸ ᱛᱟᱦᱞᱮ ᱠᱟᱹᱢᱤᱱ ᱠᱚ ᱱᱤᱛᱚᱜ ᱫᱚ ᱚᱠᱟ ᱞᱮᱠᱟ ᱠᱚ ᱦᱟᱛᱟᱣᱮᱫᱼᱟ ᱯᱚᱭᱥᱟ ᱠᱚ
ᱠᱟᱹᱢᱤᱱ ᱠᱚᱫᱚ ᱦᱟᱸᱜ ᱜᱚᱢᱠᱮ ᱟᱞᱮ ᱥᱮᱫ ᱫᱚ ᱢᱚᱴ ᱛᱤᱱᱥᱚ ᱴᱟᱠᱟ ᱠᱟᱛᱮᱫ ᱠᱚ ᱦᱟᱛᱟᱣᱮᱫ ᱠᱟᱱᱟ ᱢᱟᱱᱮ ᱦᱟᱹᱡᱨᱤ ᱦᱤᱥᱟᱹᱵ ᱛᱮ ᱱᱚᱝᱠᱟ ᱴᱷᱤᱠᱟᱹ ᱢᱤᱠᱟᱹ ᱫᱚ ᱵᱟᱝᱜᱮ
ᱟᱪᱪᱷᱟ ᱦᱚᱭ
ᱦᱳᱭ ᱟᱯᱮ ᱥᱮᱫ ᱫᱚ ᱜᱚᱢᱠᱮ ᱚᱠᱟ ᱞᱮᱠᱟ
ᱦᱮᱸ ᱟᱞᱮ ᱥᱮᱫ ᱦᱚᱸ ᱱᱚᱝᱠᱟ ᱜᱮ ᱦᱮᱠᱷᱟ ᱯᱮᱥᱟ ᱠᱟᱛᱮᱫ ᱜᱮᱠᱚ ᱦᱟᱛᱟᱣᱮᱫᱼᱟ ᱟᱫᱚ ᱡᱚᱢ ᱢᱤᱫ ᱵᱟᱲᱟ ᱠᱚ ᱤᱭᱟᱹ ᱮᱢᱟ ᱠᱚ ᱠᱟᱱᱟᱞᱮ ᱚᱱᱟ ᱠᱷᱟᱱ ᱜᱮ ᱠᱷᱟᱡ ᱠᱚ ᱠᱩᱲᱟᱹᱫ ᱠᱟᱱᱟ
ᱦᱮᱸ ᱟᱞᱮ ᱦᱚᱸ ᱜᱚᱢᱠᱮ ᱡᱚᱢ ᱫᱚ ᱦᱟᱸᱜ ᱢᱤᱫ ᱵᱮᱞᱟ ᱜᱮᱞᱮ ᱮᱢᱟ ᱠᱚᱣᱟ ᱥᱮᱛᱟᱜ ᱨᱮᱫᱚ ᱟᱠᱚᱣᱟᱜ ᱜᱮ ᱡᱚᱢ ᱠᱟᱛᱮᱫ ᱠᱚ ᱪᱟᱞᱟᱜ ᱜᱮᱭᱟ
ᱢᱤᱫ ᱵᱮᱲᱟ ᱜᱮ ᱳᱱᱰᱮ ᱡᱚᱢ ᱞᱮ ᱮᱢᱟ ᱠᱚᱣᱟ
ᱦᱮᱸ ᱜᱚᱝᱠᱮ ᱛᱟᱦᱚᱞᱮ ᱱᱤᱛ ᱜᱷᱟᱹᱲᱤ ᱫᱚ ᱱᱚᱝᱠᱟ ᱜᱮᱞᱟᱝ ᱨᱚᱯᱚᱲᱟ ᱟᱞᱟᱝ ᱚᱠᱛᱚ ᱠᱚᱦᱚᱸ ᱦᱩᱭ ᱠᱟᱱᱟ ᱦᱳᱭᱥᱮ
ᱦᱩᱸ ᱦᱩᱸ
ᱛᱟᱦᱞᱮ ᱴᱷᱤᱠ ᱜᱮᱭᱟ ᱢᱟ ᱢᱩᱪᱟᱹᱫ ᱨᱮ ᱡᱚᱦᱟᱨ ᱜᱮ ᱴᱷᱤᱠ ᱟᱷᱮᱦᱮᱸ